ᱦᱮᱞᱳ
ᱦᱮᱸ ᱡᱚᱦᱟᱨ ᱜᱮ,
ᱦᱮᱸ ᱡᱚᱦᱟᱨ ᱜᱮ᱾
ᱦᱮᱸ ᱞᱟᱹᱭ ᱵᱤᱱ
ᱦᱩᱸ ᱪᱮᱫ ᱠᱚᱯᱮ ᱪᱤᱠᱟᱹᱭᱮᱫᱟ ᱱᱤᱛᱚᱜ ᱫᱚ?
ᱩᱸ ᱪᱮᱫ ᱦᱚᱸ ᱵᱟᱞᱮ ᱪᱤᱠᱟᱹᱭ ᱮᱫᱟ ᱱᱤᱛᱚᱜ ᱫᱚ ᱚᱲᱟᱜ ᱠᱚᱨᱮ ᱜᱮ ᱢᱮᱱᱟᱜ ᱟᱠᱟᱫ ᱞᱮᱭᱟ ᱾
ᱚᱻ
ᱚᱱᱛᱮ ᱫᱟᱜ ᱮᱫᱟᱭ?
ᱱᱚᱛᱮᱫᱚ ᱯᱷᱟᱸᱠᱟ ᱢᱮᱱᱟᱜ ᱟᱠᱟᱫᱟ ᱾
ᱚ ᱟᱹᱵᱤᱱ ᱪᱮᱫ ᱠᱚᱵᱤᱱ ᱪᱤᱠᱟᱹ ᱵᱟᱲᱟᱭᱮᱜᱼᱟ?
ᱟᱨ ᱱᱤᱭᱟᱹ ᱫᱚ ᱚᱲᱟᱜ ᱵᱟᱲᱟᱜ ᱚᱲᱟᱜ ᱠᱚᱨᱮ ᱜᱮ ᱢᱮᱱᱟᱜ ᱟᱠᱟᱜ ᱞᱤᱧᱟ ᱱᱤᱛᱚᱜ ᱫᱚ ᱾
ᱚ ᱚᱱᱛᱮ ᱫᱟᱜ ᱮᱫᱟᱭ ᱠᱤ?
ᱦᱮᱸ ᱫᱟᱜ ᱫᱚ ᱫᱟᱜ ᱮᱫᱟᱭ ᱾
ᱢᱮᱱᱠᱷᱟᱱ ᱱᱤᱛᱳᱜ ᱫᱚ ᱯᱷᱟᱠᱟ ᱟᱠᱟᱫᱟᱭ ᱾
ᱚ ᱟᱪᱪᱷᱟ, ᱛᱟᱨᱯᱚᱨ ᱚᱱᱛᱮᱱᱟᱜ ᱪᱮᱫ ᱦᱟᱞᱪᱟᱞ ᱠᱚ ᱞᱟᱹᱭ ᱵᱤᱱ ᱢᱟ ᱨᱚᱦᱚᱭ ᱠᱚᱯᱮ ᱯᱩᱨᱟᱹᱣ ᱠᱮᱜᱼᱟ ᱥᱮ ᱵᱟᱝᱼᱟ?
ᱱᱚᱜᱼᱚᱭ ᱨᱚᱦᱚᱭ ᱠᱳ ᱟᱢᱵᱚᱵᱚ ᱦᱳᱭᱳᱜ ᱠᱟᱱᱟ ᱾ ᱛᱟᱯᱚᱨᱮ ᱞᱚᱥᱚᱫ ᱠᱚ ᱦᱳᱭᱳᱜ ᱠᱟᱱᱟ ᱥᱤᱭᱚᱜ ᱠᱚ,
ᱚᱦᱚ ᱢᱟᱱᱮ ᱨᱚᱦᱚᱭ ᱫᱚᱯᱮ ᱟᱨᱟᱢᱵᱚ ᱟᱠᱟᱫᱟ᱾
ᱦᱮᱸ ᱟᱨᱟᱢᱵᱷᱚ ᱠᱚᱫᱚ ᱟᱨᱟᱢᱵᱷᱚ ᱞᱮᱠᱟᱜᱮ᱾
ᱚᱻ᱾ ᱦ
ᱛᱚᱵᱮ ᱟᱯᱮ ᱥᱮᱫ ᱫᱚ᱾
ᱦᱮᱸ ᱟᱞᱮ ᱥᱮᱫ ᱦᱚᱸ ᱚᱝᱠᱟ ᱜᱮ ᱛᱚᱞᱟ ᱜᱤᱰᱤ ᱠᱚ ᱪᱟᱞᱟᱜ ᱠᱟᱱᱟ ᱮᱭ ᱛᱚᱞᱟ ᱠᱚᱠᱚ ᱛᱩᱫ ᱞᱟᱹᱜᱤᱜ ᱟᱠᱚ᱾ ᱨᱚᱦᱚᱭ ᱫᱚ ᱟᱹᱣᱨᱤᱭᱟᱜᱼᱟ ᱱᱚᱛᱮ ᱫᱚ᱾ ᱛᱟᱨᱯᱚᱨᱮ ᱞᱚᱜᱚᱱ ᱜᱮᱠᱚ ᱥᱩᱨᱩᱭᱟ ᱦᱟᱸᱜ ᱦᱚᱭᱛᱚ᱾
ᱦᱮᱸ᱾ ᱟᱨ ᱚᱱᱛᱮ ᱫᱟᱜ ᱪᱮᱜᱠᱟ ᱚᱱᱛᱮ ᱫᱚ᱾
ᱦᱮᱸ ᱵᱷᱟᱜᱮ ᱜᱮ ᱫᱟᱜ ᱮᱫᱟᱭ ᱛᱮᱸᱦᱤᱧ ᱥᱟᱨᱟᱫᱤᱱᱮ ᱫᱟᱜ ᱟᱠᱟᱫᱟ ᱱᱚᱜᱼᱚᱭ ᱱᱤᱛᱚᱜ ᱠᱟᱹᱴᱤᱡᱽ᱾ ᱯᱷᱟᱸᱠᱟ-ᱯᱷᱟᱸᱠᱟ ᱟᱠᱟᱜ-ᱟᱭ ᱵᱷᱟᱜᱤ ᱜᱮ ᱫᱟᱜ ᱮᱫᱟᱭ ᱫᱟᱜ ᱫᱚ᱾
ᱦᱮᱸᱻ᱾ ᱟᱪᱪᱷᱟ ᱢᱟᱱᱮ ᱚᱱᱛᱮ ᱪᱟᱥ ᱪᱮᱜᱠᱟ ᱦᱳᱭᱳᱜ-ᱟ ᱚᱱᱛᱮᱱᱟᱜ ᱪᱟᱥ ᱫᱚ᱾
ᱦᱮᱸ ᱪᱟᱥ ᱫᱚ ᱵᱷᱟᱜᱤ ᱜᱮ ᱦᱩᱭᱩᱜ ᱜᱮᱭᱟ᱾ ᱵᱟᱨ ᱥᱤᱡᱤᱱ ᱠᱳ ᱪᱟᱥ ᱜᱮᱭᱟ ᱠᱚ ᱵᱷᱟᱜᱤ ᱜᱮ ᱦᱩᱭᱩᱜ ᱜᱮᱭᱟ ᱢᱤᱫᱴᱟᱝ᱾ ᱦᱮᱸ ᱵᱟᱨ ᱥᱤᱡᱤᱱ ᱠᱚ ᱪᱟᱥ ᱜᱮᱭᱟ ᱠᱚ᱾
ᱦᱮᱸᱻ᱾
ᱥᱤᱛᱩᱝ ᱦᱩᱲᱩ ᱟᱨ ᱱᱚᱜᱼᱚᱭ ᱱᱤᱛᱚᱜ ᱫᱟᱜ ᱡᱟᱹᱯᱩᱫ ᱫᱤᱱ᱾
ᱦᱮᱸ ᱡᱟᱹᱯᱩᱫ ᱫᱤᱱ ᱟᱨ ᱤᱭᱟᱹ ᱱᱤᱨᱚᱱ ᱫᱤᱱ᱾
ᱦᱮᱸ-ᱦᱮᱸ᱾
ᱦᱮᱸᱻ ᱟᱞᱮ ᱚᱱᱛᱮ ᱦᱚᱸ ᱱᱚᱝᱠᱟ ᱜᱮ ᱡᱟᱹᱯᱩᱫ ᱫᱤᱱ ᱱᱤᱛᱚᱜ ᱦᱚᱸ ᱟᱨ ᱱᱤᱨᱚᱱ ᱫᱤᱱ ᱦᱚᱸ᱾
ᱚᱻ ᱥᱩᱫᱩ ᱦᱩᱲᱩ ᱠᱚᱜᱮ ᱥᱮ ᱟᱨᱦᱚᱸ ᱮᱴᱟᱜ ᱠᱤᱪᱷᱩ᱾
ᱦᱮᱸ ᱦᱳᱲᱳ ᱠᱚ ᱟᱨ ᱥᱚᱵᱡᱤ ᱠᱚ ᱢᱮᱱᱟᱜ ᱟᱠᱟᱫᱟ᱾
ᱟᱨ ᱛᱚᱨᱢᱩᱡᱽ ᱠᱚ ᱵᱟᱫᱟᱢ ᱠᱚ ᱚᱱᱟ ᱠᱚᱫᱚ ᱵᱟᱠᱚ ᱪᱟᱥ ᱜᱮᱭᱟ᱾
ᱦᱮᱸ ᱪᱟᱥ ᱜᱮᱭᱟ ᱠᱚ ᱵᱟᱫᱟᱢ ᱠᱚ ᱪᱟᱥᱟ᱾
ᱚ ᱚᱱᱟ ᱫᱚ ᱥᱤᱛᱩᱝ ᱫᱤᱱ ᱥᱮ ᱱᱚᱜᱼᱚᱭ ᱱᱮᱛᱟᱨ ᱥᱤᱛᱩᱝ ᱫᱤᱱ᱾
ᱦᱮᱸ ᱥᱮᱛᱩᱝ ᱫᱤᱱ᱾
ᱟᱪᱪᱷᱟ᱾
ᱟᱨ ᱚᱱᱛᱮᱱ, ᱚᱱᱛᱮ ᱪᱟᱥ ᱪᱮᱜᱠᱟ ᱚᱱᱛᱮᱱᱟᱜ ᱫᱚ᱾
ᱱᱚᱛᱮ ᱫᱚᱻ
ᱟᱞᱮ ᱚᱱᱟ ᱠᱚᱨᱮ ᱫᱚ ᱢᱟᱲᱟᱝ ᱛᱮᱫᱚ ᱦᱩᱲᱩ, ᱦᱩᱲᱩ ᱫᱚ ᱵᱟᱝ ᱢᱟᱱᱮ ᱦᱩᱲᱩ ᱥᱟᱶᱛᱮ᱾ ᱱᱮᱛᱟᱨ ᱫᱤᱱ ᱫᱚ ᱦᱩᱲᱩ ᱜᱮ ᱡᱚᱛᱚ ᱦᱚᱲ ᱜᱮᱠᱚ ᱪᱟᱥ ᱜᱮᱭᱟ, ᱛᱟᱨᱯᱚᱨ ᱱᱚᱜᱼᱚᱭ, ᱥᱤᱛᱩᱝ ᱫᱤᱱ, ᱥᱤᱛᱩᱝ ᱫᱤᱱ ᱫᱚ ᱦᱩᱭᱩᱜ ᱠᱟᱱᱟ ᱦᱩᱲᱩ ᱠᱚ ᱛᱟᱨᱯᱚᱨ ᱛᱚᱨᱢᱩᱡᱽ ᱠᱚᱠᱚ ᱪᱟᱥ ᱜᱮᱭᱟ ᱟᱹᱰᱤ ᱦᱚᱲ᱾
ᱦᱮᱸ᱾
ᱛᱟᱨᱯᱚᱨ ᱵᱟᱫᱟᱢ ᱠᱚ ᱟᱫᱚ ᱱᱮᱛᱟᱨ ᱫᱚ ᱵᱟᱫᱟᱢ ᱠᱚ ᱥᱩᱨᱢᱩᱡᱽ ᱠᱚᱫᱚ ᱪᱟᱥ ᱫᱚ ᱮᱠᱫᱚᱢ ᱜᱮ ᱵᱚᱱᱫᱚ ᱪᱟᱵᱟ ᱟᱠᱟᱱᱟ᱾ ᱥᱩᱫᱩ ᱦᱩᱲᱩ ᱜᱮᱠᱚ ᱪᱟᱥᱮᱜᱼᱟ᱾
ᱚᱱᱟ ᱥᱤᱡᱤᱱ ᱨᱮᱱᱟᱜ ᱫᱤᱱ ᱛᱚ ᱥᱮᱤᱡᱤᱱ ᱨᱮ ᱥᱤᱡᱤᱱ ᱪᱟᱥ ᱛᱚ
ᱦᱮᱸ᱾
ᱛᱟᱦᱚᱞᱮ ᱚᱱᱛᱮ ᱛᱤᱞᱢᱤ ᱠᱚ ᱛᱩᱲᱤ ᱠᱚ ᱟᱨ ᱟᱹᱞᱩ ᱠᱚ ᱪᱮᱫᱠᱟ ᱚᱱᱛᱮᱱᱟᱜ ᱫᱚ᱾
ᱚᱦᱚᱜ ᱚᱦᱚᱜ ᱚᱱᱟ ᱠᱚᱨᱮ ᱛᱤᱞᱢᱤᱧ ᱠᱚᱫᱚ ᱠᱚ ᱪᱟᱥ ᱦᱚᱭᱛᱳ ᱛᱩᱲᱤ ᱛᱤᱞᱢᱤᱧ ᱠᱚ᱾ ᱠᱤᱱᱛᱩ ᱟᱞᱩ ᱠᱚᱫᱚ ᱵᱟᱠᱚ ᱪᱟᱥ ᱜᱮᱭᱟ ᱠᱚ, ᱟᱞᱮ ᱱᱚᱣᱟ ᱠᱚᱨᱮ ᱫᱚ᱾
ᱚᱱᱟ ᱛᱤᱞᱢᱤᱧ ᱛᱩᱲᱤ ᱦᱚᱸ ᱚᱱᱠᱟ ᱢᱤᱫ ᱵᱟᱨ ᱡᱚᱛᱚ ᱦᱚᱲ ᱦᱚᱸ ᱵᱟᱝᱼᱟ ᱢᱤᱫ ᱵᱟᱨ ᱠᱚ ᱪᱟᱥ ᱜᱮᱭᱟ, ᱵᱟᱝᱠᱷᱟᱱ ᱵᱮᱥᱤᱨ ᱵᱷᱟᱜᱽ ᱜᱮ ᱮᱸ ᱦᱩᱲᱩ ᱠᱚᱜᱮ ᱪᱟᱥ ᱦᱩᱭᱩᱜ ᱜᱮᱭᱟ᱾
ᱦᱩᱸ ᱾
ᱚᱱᱛᱮ ᱫᱚ ᱟᱞᱩ ᱠᱚᱠᱚ ᱪᱟᱥ ᱜᱮᱭᱟ?
ᱦᱮᱸ ᱚᱱᱠᱟ ᱟᱹᱞᱩ ᱠᱚ ᱪᱟᱥ ᱜᱮᱭᱟ ᱟᱹᱞᱩ ᱠᱚ ᱢᱟᱹᱨᱤ ᱠᱚ ᱾ ᱟᱵᱟᱨ ᱛᱤᱞᱢᱤ ᱠᱚ ᱢᱮᱱᱟᱜ ᱠᱟᱫᱟ ᱛᱩᱲᱤ ᱠᱚ᱾
ᱚ ᱟᱨ ᱱᱤᱭᱟᱹ ᱫᱷᱟᱣ ᱟᱞᱩ ᱨᱮᱱᱟᱜ ᱵᱟᱡᱟᱨ ᱪᱮᱫ ᱞᱮᱠᱟ ᱛᱟᱦᱮᱸ ᱞᱮᱱᱟ?
ᱱᱤᱭᱟᱹ ᱫᱷᱟᱣ ᱟᱞᱩ ᱨᱮᱱᱟᱜ ᱵᱟᱡᱟᱨ ᱫᱚ ᱠᱷᱩᱵ ᱠᱚᱢ ᱜᱮ ᱛᱟᱦᱮᱸ ᱠᱟᱱᱟ᱾
ᱦᱮᱸ ᱠᱷᱚᱵᱚᱨ ᱠᱚᱨᱮ ᱠᱚ ᱫᱮᱠᱷᱟᱣᱮᱫ ᱛᱟᱦᱮᱸᱫ ᱫᱚ ᱟᱞᱩ ᱱᱤᱭᱟᱹ ᱫᱷᱟᱣ ᱫᱚ ᱢᱟᱱᱮ ᱪᱟᱹᱥᱤ ᱠᱚ ᱫᱚᱢᱮ
ᱢᱟᱱᱮ ᱟᱹᱞᱩ ᱨᱮᱱᱟᱜ ᱡᱟ ᱢᱟᱱᱮ ᱤᱭᱟᱹ ᱟᱹᱞᱩ ᱩᱛᱟᱹᱨ ᱨᱮ ᱦᱮᱸ ᱡᱟᱸᱦᱟ ᱦᱟᱛᱟᱣ ᱞᱮᱫᱟ ᱠᱚ ᱚᱱᱟ ᱨᱮᱱᱟᱜ ᱫᱟᱢ ᱦᱚᱸ ᱵᱟᱠᱚ ᱧᱟᱢ ᱠᱟᱫᱟ᱾
ᱚ ᱛᱟᱦᱚᱞᱮ ᱛᱚ ᱟᱨᱦᱚᱸ ᱫᱚᱢᱮ ᱜᱮᱠᱚ ᱞᱚᱥ ᱠᱟᱱᱟ ᱠᱚ᱾
ᱦᱮᱸ ᱡᱟᱦᱟᱸᱭ ᱡᱟᱦᱟᱸ ᱫᱟᱢ ᱛᱮ ᱟᱹᱞᱩ ᱠᱚ ᱟᱹᱞᱩ ᱤᱛᱟᱹ ᱠᱚ ᱦᱟᱛᱟᱣ ᱞᱮᱫᱟ ᱟᱨᱠᱤ᱾
ᱦᱩᱸ ᱦᱩᱸ ᱢᱟᱱᱮ ᱪᱟᱥ ᱠᱚᱛᱮ ᱡᱟ ᱠᱷᱚᱨᱪᱟ ᱞᱮᱱᱟ ᱵᱟᱠᱚ ᱨᱟᱠᱟᱵ ᱫᱟᱲᱮ ᱠᱟᱣᱫᱟ᱾
ᱦᱮᱸ ᱚᱱᱟ ᱠᱚᱫᱚ ᱵᱟᱠᱚ
ᱟᱪᱪᱷᱟ ᱾ ᱛᱩᱭᱩ ᱠᱚᱠᱚ ᱨᱟᱜ ᱫᱟ᱾
ᱦᱩᱸ ᱨᱟᱵᱟᱝ ᱛᱮ ᱾
ᱦᱮᱸ ᱾
ᱛᱟᱨᱯᱚᱨ ᱟᱯᱮ ᱫᱚ ᱵᱩᱨᱩ ᱫᱤᱥᱚᱢ ᱥᱮ ᱵᱤᱨ ᱫᱤᱥᱚᱢ ᱥᱮ ᱵᱤᱞᱟᱹᱛ ᱫᱤᱥᱚᱢ?
ᱟᱞᱮ ᱫᱚ ᱚᱱᱛᱮ ᱫᱚ ᱵᱩᱨᱩ ᱵᱟ ᱥᱩᱨᱩ ᱱᱟᱢᱟᱞ ᱞᱮᱠᱟᱜᱮ ᱱᱟᱢᱟᱞ ᱫᱤᱥᱚᱢ᱾
ᱛᱟᱦᱚᱞᱮ ᱫᱚᱢᱮ ᱠᱚ ᱪᱟᱥ ᱜᱮᱭᱟ ᱥᱮ ᱦᱩᱲᱩ ᱠᱚ?
ᱦᱮᱸ ᱪᱟᱥ ᱦᱩᱭᱩᱜ-ᱟ ᱦᱮᱸ ᱾
ᱚ ᱠᱟᱹᱢᱤᱱ ᱢᱟᱱᱮ ᱠᱟᱹᱢᱤᱱ ᱠᱚᱫᱚ ᱵᱟᱠᱚ ᱚᱥᱩᱵᱤᱫᱟᱜ ᱜᱮᱭᱟ ᱚᱱᱛᱮ?
ᱠᱟᱹᱢᱤ ᱠᱚᱫᱚ ᱥᱩᱵᱤᱫᱟᱜ ᱟᱠᱚ ᱠᱟᱹᱢᱤᱱ ᱠᱚᱦᱚᱸ᱾
ᱛᱟᱦᱚᱞᱮ ᱚᱠᱟ ᱨᱮ ᱯᱮ ᱧᱟᱢ ᱠᱚᱜᱮᱭᱟ, ᱱᱮᱛᱟᱨ ᱢᱟ ᱵᱟᱠᱚ ᱧᱟᱢᱚᱜ ᱠᱟᱱᱟ ᱥᱮ ᱨᱚᱠᱚᱢ?
ᱦᱮᱸ ᱛᱴᱞᱟ ᱯᱟᱲᱟ ᱠᱚᱨᱮ ᱯᱟᱥᱮᱨ ᱟᱹᱛᱩ ᱠᱚᱨᱮᱱ ᱠᱟᱹᱢᱤᱱ ᱠᱚ᱾
ᱚ ᱾
ᱟᱨ ᱟᱯᱮ ᱥᱮᱫ ᱫᱚ?
ᱦᱮᱸ ᱟᱞᱮ ᱥᱮᱫ ᱦᱚᱸ ᱚᱱᱠᱟ ᱚᱲᱟᱜ ᱚᱲᱟᱜ ᱜᱮ ᱚᱱᱠᱟ ᱠᱟᱹᱢᱤᱱ ᱠᱚᱢᱟ ᱱᱮᱛᱟᱨ ᱢᱟ ᱵᱟᱠᱚ ᱧᱟᱢᱚᱜ ᱠᱟᱱᱟ ᱛᱟᱨᱯᱚᱨ ᱟᱛᱩ ᱠᱚᱨᱮ ᱜᱮ ᱚᱱᱠᱟ ᱜᱚᱲᱚ ᱜᱚᱲᱚᱜ ᱟᱠᱚ ᱾ ᱞᱟᱹᱭᱟᱭ ᱦᱟᱹᱱᱤ ᱟᱢᱮᱢ ᱪᱟᱥ ᱦᱩᱭ ᱞᱮᱠᱷᱟᱱ ᱤᱧ ᱜᱚᱲᱚᱟᱹᱧ ᱢᱮ ᱾ ᱟᱢ ᱟᱢᱟᱜ ᱦᱩᱭ ᱞᱮᱱᱠᱷᱟᱱ ᱤᱧ ᱜᱚᱲᱚᱣᱟᱢᱟ ᱚᱱᱠᱟ ᱠᱟᱛᱮᱫ ᱜᱮᱠᱚ ᱪᱟᱥ ᱜᱮᱭᱟ᱾
ᱩᱯᱟᱹᱭ ᱵᱟᱹᱪᱩᱜ-ᱟ ᱥᱮ ᱪᱟᱥ ᱦᱩᱭᱩᱜ-ᱟ ᱠᱟᱹᱢᱤᱱ ᱦᱚᱸ ᱵᱟᱠᱚ ᱧᱟᱢᱚᱜ ᱠᱟᱱᱟ ᱱᱮᱛᱟᱨ᱾
ᱦᱩᱸ ᱾ ᱟᱪᱷᱟ ᱟᱯᱮ ᱫᱤᱥᱚᱢ ᱫᱚ ᱠᱟ ᱥᱮ ᱟᱯᱮᱭᱟᱜ?
ᱟᱞᱮᱫᱚ ᱵᱮᱝᱜᱚᱞ᱾ ᱟᱹᱵᱤᱱ ᱫᱚ ᱵᱮᱝᱜᱚᱞ ᱠᱷᱚᱱ?
ᱦᱮᱸ ᱵᱮᱝᱜᱚᱞ ᱟᱞᱤᱧ ᱦᱚᱸ᱾
ᱚᱻ ᱚᱠᱟ ᱰᱤᱥᱴᱤᱠ?
ᱰᱤᱥᱴᱤᱠ ᱯᱚᱥᱪᱤᱢ ᱢᱮᱫᱽᱱᱤᱯᱩᱨ ᱰᱤᱥᱴᱤᱠ᱾
ᱚᱻ
ᱟᱨ ᱟᱵᱤᱱᱟᱜ ᱫᱚ?
ᱟᱹᱞᱤᱧᱟᱜ ᱫᱚ ᱡᱷᱟᱲᱜᱨᱟᱢ᱾
ᱚᱻ ᱥᱩᱨ ᱨᱮ ᱛᱚ᱾
ᱦᱮᱸ ᱦᱮᱸ᱾
ᱦᱩᱸ᱾
ᱛᱟᱦᱚᱞᱮ ᱚᱱᱟ ᱠᱚᱨᱮᱱ ᱜᱤᱫᱽᱨᱟᱹ ᱠᱚ ᱯᱟᱹᱨᱥᱤ ᱟᱲᱟᱝ ᱛᱮᱫᱚ ᱛᱤᱱᱟᱹᱜ ᱜᱟᱱ ᱠᱚ ᱯᱟᱲᱦᱟᱜ ᱠᱟᱱᱟ ᱟᱵᱚᱣᱟᱜ?
ᱟᱵᱚᱣᱟᱜ ᱯᱟᱹᱨᱥᱤ ᱟᱲᱟᱝ ᱛᱮᱫᱚ ᱚᱱᱠᱟ ᱱᱚᱣᱟ ᱫᱷᱟᱨᱮ ᱯᱟᱥᱮ ᱨᱮᱱ ᱫᱚ ᱯᱟᱲᱦᱟᱜ ᱠᱟᱱ ᱠᱚ ᱚᱱᱠᱟᱮ ᱠᱷᱩᱵ ᱠᱚᱢ᱾
ᱚᱻ
ᱦᱳᱭ ᱟᱫᱚ ᱚᱱᱟ ᱨᱮᱱᱟᱜ ᱦᱚᱸ ᱱᱤᱛᱚᱜ ᱢᱟᱛᱚ ᱡᱚᱛᱚ ᱠᱤᱪᱷᱩ ᱢᱟ ᱵᱟᱝ ᱴᱷᱤᱠ ᱴᱷᱟᱠ ᱠᱟᱱᱟ ᱡᱮ ᱠᱳᱱᱚ ᱯᱷᱤᱭᱩᱪᱟᱨ ᱢᱮᱱᱟᱜ ᱟᱠᱟᱫᱟ ᱚᱱᱟ ᱠᱷᱟᱹᱛᱤᱨ ᱵᱷᱚᱨᱥᱟ ᱠᱟᱛᱮᱫ ᱚᱠᱚᱭ ᱦᱚᱸ ᱵᱟᱠᱚ ᱞᱟᱦᱟ ᱫᱟᱲᱮᱭᱟᱜ ᱠᱟᱱᱟ᱾
ᱦᱮᱸ , ᱦᱮᱸ ᱾ ᱵᱟᱠᱚ ᱞᱟᱦᱟ ᱫᱟᱲᱮᱭᱟᱜ ᱠᱟᱱᱟ᱾
ᱦᱮᱸ ᱦᱮᱸ᱾
ᱦᱮᱸ᱾
ᱟᱫᱚ ᱟᱹᱵᱤᱱ ᱫᱚ ᱯᱟᱹᱴᱷᱩᱣᱟᱹ ᱠᱟᱱᱟ ᱵᱤᱱ ᱥᱮ ᱵᱟᱝ ᱜᱮ?
ᱦᱮᱸ ᱯᱟᱹᱴᱷᱩᱣᱟ ᱯᱟᱹᱴᱷᱩᱣᱟᱹ ᱜᱮ᱾
ᱟᱫᱚ ᱟᱹᱵᱤᱱ ᱫᱚ ᱪᱮᱫ ᱛᱮᱵᱤᱱ ᱚᱞᱚᱜ ᱠᱟᱱᱟ ᱟᱵᱚᱣᱟᱜ ᱱᱚᱣᱟ ᱯᱟᱹᱨᱥᱤ ᱟᱲᱟᱝ ᱛᱮᱜᱮ ᱥᱮ ᱵᱟᱝ ᱜᱮ?
ᱦᱮᱸ ᱟᱵᱚᱭᱟᱜ ᱯᱟᱹᱨᱥᱤ ᱛᱮᱜᱮ᱾
ᱚᱻ
ᱢᱟ ᱞᱟᱹᱭ ᱵᱤᱱ ᱟᱨ
ᱦᱩᱸᱻ ᱟᱪᱪᱷᱟ ᱛᱟᱦᱚᱞᱮ ᱟᱯᱮ ᱫᱤᱥᱚᱢ ᱛᱮᱫᱚ ᱢᱟᱱᱮ ᱪᱮᱫᱠᱟ ᱯᱚᱲᱚᱵ ᱠᱚ ᱢᱟᱱᱟᱣᱟ ᱡᱮᱢᱚᱱ ᱥᱚᱦᱨᱟᱭ ᱵᱟᱦᱟ, ᱛᱟᱨᱯᱚᱨᱮ ᱫᱟᱸᱥᱟᱭ᱾
ᱦᱮᱸ ᱟᱞᱮ ᱚᱱᱟ ᱠᱚᱨᱮ ᱫᱟᱸᱥᱟᱭ ᱠᱚᱠᱚ ᱢᱟᱱᱟᱣ ᱜᱮᱭᱟ ᱦᱚᱸᱜ ᱚᱭ ᱱᱤᱛᱚᱜ ᱢᱟ ᱥᱮᱴᱮᱨᱚᱜ ᱠᱟᱱᱟ᱾ ᱟᱫᱚ ᱱᱮᱛᱟᱨ ᱫᱚ ᱪᱤᱠᱟᱹᱣ ᱠᱟᱱᱟ ᱚᱱᱟ ᱫᱟᱸᱥᱟᱭ ᱠᱚ ᱩᱰᱩᱝᱚᱜ ᱜᱮᱭᱟ ᱟᱞᱤᱧ ᱡᱚᱛᱚ ᱴᱤᱠᱩ ᱨᱮ ᱟᱞᱮ ᱟᱹᱛᱩ ᱨᱮᱜᱮᱞᱤᱧ ᱧᱮᱞ ᱠᱟᱫᱟ᱾ ᱩᱱᱠᱚ ᱩᱱᱠᱩ ᱵᱚᱭᱚᱥᱠᱚ ᱦᱚᱲ ᱠᱚᱠᱚ ᱚᱰᱩᱝᱚᱜ ᱜᱮᱭᱟ ᱠᱚ᱾ ᱩᱱᱠᱩ ᱜᱮᱛᱚ ᱟᱨᱦᱚᱸ ᱵᱮᱥᱤ ᱵᱟᱲᱟᱭ ᱩᱪᱤᱛ ᱟᱨ ᱱᱚᱣᱟ ᱠᱚᱨᱮ ᱵᱮᱥᱤ ᱥᱚᱛᱚᱨᱠᱚ ᱛᱟᱦᱮᱸ ᱩᱪᱤᱛ ᱠᱤᱱᱛᱩ ᱩᱝᱠᱩ ᱱᱤᱭᱟᱹ ᱛᱮᱜᱮ ᱪᱤᱠᱟᱹᱛᱮ ᱱᱚᱣᱟ ᱜᱟᱯᱷᱞᱟᱹᱛᱤ ᱠᱚ ᱦᱩᱭᱩᱜ ᱠᱟᱱᱟ ᱵᱟᱹᱧ ᱵᱩᱡᱷᱟᱹᱣ ᱫᱟᱲᱮᱭᱟᱜᱼᱟ, ᱚᱱᱮ ᱫᱟᱸᱥᱟ ᱨᱮ ᱠᱚ ᱚᱰᱩᱝᱚᱜ ᱜᱮᱫᱚ ᱦᱮᱸ᱾
ᱦᱩᱸ᱾
ᱩᱰᱩᱝᱚᱜᱼᱟ ᱠᱚ ᱚᱠᱚᱭ ᱛᱤᱱᱟᱹᱜ ᱞᱮᱠᱟᱭ ᱫᱟᱲᱮᱭᱟᱜ ᱠᱟᱱᱟ᱾ ᱚᱠᱚᱭ ᱦᱚᱭᱛᱚ ᱟᱡ ᱟᱡ ᱢᱚᱛᱚ ᱠᱤᱪᱷᱩ ᱜᱟᱱᱮ ᱦᱚᱦᱚᱣᱟᱫ ᱠᱚᱣᱟ ᱟᱨ ᱠᱚ ᱩᱰᱩᱝ ᱮᱱᱟ᱾ ᱚᱱᱟ ᱟᱥᱚᱞᱮ ᱱᱩᱠᱩᱣᱟᱜ ᱱᱩᱠᱩᱣᱟᱜ ᱡᱟ ᱟᱪᱟᱨ ᱟᱪᱚᱨᱚᱱ ᱧᱮᱞ ᱠᱟᱛᱮ ᱵᱩᱡᱷᱟᱹᱜ ᱠᱟᱱᱟ ᱡᱮ ᱱᱩᱠᱩ ᱫᱚ ᱟᱵᱚᱣᱟᱜ ᱱᱚᱣᱟ ᱠᱟᱞᱪᱟᱨ ᱵᱷᱤᱛᱨ ᱨᱮ ᱱᱚᱣᱟᱴᱟᱜ ᱢᱮᱱᱟᱜ-ᱟ ᱠᱟᱫᱟ ᱢᱮᱱᱛᱮ ᱱᱩᱠᱩ ᱫᱚ ᱚᱱᱟ ᱢᱚᱱᱮ ᱠᱟᱛᱮᱫ ᱫᱚ ᱵᱟᱠᱚ ᱩᱰᱩᱝᱚᱜ ᱠᱟᱱᱟ ᱱᱩᱠᱩ ᱫᱚ ᱫᱷᱟᱱᱫᱟ ᱠᱷᱟᱹᱛᱤᱨ ᱠᱚ ᱩᱰᱩᱝᱚᱜ ᱠᱟᱱᱟ᱾
ᱦᱩᱸ᱾
ᱟᱨᱦᱚᱸ ᱩᱰᱩᱝ ᱠᱟᱛᱮᱫ ᱠᱩᱥᱤᱛᱮ ᱡᱟᱦᱟᱸ ᱜᱮ ᱛᱤᱱᱟᱹᱜ ᱜᱮ ᱦᱚᱲ ᱠᱚ ᱮᱢᱟ ᱠᱚᱣᱟ ᱚᱲᱟᱜ ᱨᱮ ᱵᱟᱝᱟ ᱩᱱᱠᱩ ᱫᱚ ᱟᱨᱚ ᱯᱩᱭᱥᱟᱹ ᱠᱚ ᱫᱟᱹᱵᱤᱭᱟ ᱟᱨᱚ ᱠᱩᱥᱤᱛᱮ ᱵᱟᱨ ᱯᱮ ᱴᱟᱠᱟᱢ ᱮᱢᱟ ᱠᱚᱣᱟ ᱚᱱᱟ ᱦᱚᱸ ᱵᱟᱝᱟ ᱟᱠᱚ ᱠᱚᱠᱚ ᱫᱟᱹᱵᱤᱭᱟ ᱛᱤᱱᱟᱹ ᱤᱱᱟᱹᱜ ᱜᱮ ᱮᱢ ᱦᱩᱭᱩᱜᱼᱟ᱾
ᱦᱩᱸ᱾
ᱦᱚᱸᱜᱼᱚ ᱱᱚᱝᱠᱟᱱ ᱦᱚᱲ ᱠᱷᱟᱹᱛᱤᱨ ᱜᱮᱛᱚ ᱱᱤᱭᱟᱹ ᱚᱵᱚᱥᱛᱟᱷᱟ ᱢᱟ᱾
ᱦᱩᱸ, ᱫᱟᱥᱟᱭ ᱨᱮ?
ᱦᱮᱸ ᱫᱟᱸᱥᱟᱭ ᱨᱮ ᱫᱟᱹᱵᱤᱭᱟᱠᱚ ᱯᱩᱭᱥᱟᱹ ᱟᱞᱮ ᱫᱚ᱾ ᱟᱞᱮ ᱚᱱᱟ ᱠᱚᱨᱮ ᱢᱤᱫᱥᱚ ᱴᱟᱠᱟ ᱠᱚᱢ ᱦᱟᱛᱟᱣ ᱜᱮ ᱵᱟᱠᱚ ᱦᱟᱛᱟᱣᱟ ᱚᱱᱟ ᱠᱷᱚᱱ ᱪᱮᱛᱟᱱ ᱠᱤ ᱞᱟᱛᱟᱨ ᱫᱚ ᱵᱟᱝᱼᱟ᱾
ᱦᱩᱸ᱾
ᱚᱱᱟ ᱦᱚᱸᱵᱤᱱ ᱞᱟᱹᱭᱟ ᱡᱮ ᱱᱮ ᱛᱟᱨ ᱨᱮᱱ ᱛᱤᱨᱞᱟᱹ ᱠᱚ ᱚᱱᱠᱟ ᱫᱚ ᱵᱟᱝᱟ ᱯᱟᱹᱦᱤᱞ ᱦᱟᱯᱲᱟᱢ ᱩᱱᱠᱩ ᱦᱟᱲᱟᱢ ᱠᱚᱜᱮ᱾
ᱦᱩᱸ ᱯᱟᱹᱦᱤᱞ ᱦᱟᱲᱟᱢ ᱠᱚᱜᱮ ᱛᱚ᱾
ᱦᱮᱸ ᱩᱱᱠᱩ ᱠᱚᱜᱮ, ᱛᱟᱦᱚᱞᱮ ᱟᱫᱚ ᱱᱚ ᱦᱚᱸᱜ-ᱚ ᱱᱤᱛ ᱱᱤᱛᱜ ᱨᱮᱱ ᱛᱤᱨᱞᱟᱹ ᱠᱚᱫᱚ ᱪᱮᱫ ᱠᱚ ᱧᱮᱞ ᱥᱮᱬᱟ ᱡᱚᱝᱟ?
ᱦᱩᱸ ᱯᱟᱹᱦᱤᱞ ᱦᱟᱯᱲᱟᱢ ᱠᱚ ᱡᱟᱜ
ᱡᱚᱢ ᱧᱩ ᱯᱷᱩᱨᱛᱤ ᱞᱟᱹᱜᱤᱫ ᱜᱮᱠᱚ ᱩᱰᱩᱝᱚᱜ ᱜᱮᱭᱟ ᱚᱱᱟ ᱩᱴᱷᱟᱹᱣ ᱡᱟᱦᱟᱸ ᱛᱤᱱᱟᱹᱜ ᱜᱮ ᱦᱩᱭᱩᱜᱼᱟ᱾ ᱩᱱᱠᱩ ᱫᱚ ᱚᱱᱟ ᱫᱷᱚᱱᱫᱟ ᱠᱟᱛᱮ ᱜᱮᱠᱚ ᱥᱮᱬᱟᱸ ᱡᱚᱝᱟ ᱥᱮ ᱡᱮ ᱱᱚᱣᱟ ᱫᱚ ᱟᱞᱮᱭᱟᱜ ᱢᱟᱱᱮ ᱟᱞᱮᱭᱟᱜ ᱥᱚᱝᱥ ᱚᱭ ᱥᱚᱝᱥᱠᱨᱤᱛᱤ ᱨᱮᱱᱟᱜ ᱢᱤᱫᱴᱟᱝ ᱯᱟᱨᱴ ᱠᱟᱱᱟ ᱴᱷᱤᱠ ᱟᱪᱷᱮ ᱠᱤᱱᱛᱩ ᱚᱱᱟ ᱪᱮᱫ ᱩᱫᱽᱫᱮᱥᱥᱚ ᱛᱮᱠᱚ ᱢᱟᱱᱟᱣ ᱜᱮᱭᱟ ᱚᱱᱟ ᱠᱚᱫᱚ ᱚᱱᱟ ᱫᱚ ᱩᱱᱠᱩ ᱫᱚ ᱵᱟᱠᱚ ᱵᱟᱲᱟᱭ ᱫᱟᱲᱮᱭᱟᱜ ᱠᱟᱱᱟ, ᱩᱱᱠᱩ ᱫᱚᱠᱚ ᱵᱟᱲᱟᱭᱟ ᱡᱮ ᱵᱟᱝᱟ ᱯᱷᱩᱨᱛᱤ ᱡᱚᱢ ᱧᱩ ᱫᱷᱟᱱᱫᱟ ᱞᱟᱹᱜᱤᱫ᱾
ᱦᱟ᱾
ᱛᱟᱨᱯᱚᱨᱮ ᱟᱨᱦᱚᱸ ᱟᱹᱰᱤ ᱡᱟᱭᱜᱟ ᱢᱟ ᱱᱮᱛᱟᱨ ᱧᱮᱞᱚᱜ ᱠᱟᱱᱟ ᱚᱱᱟ ᱪᱮᱫ ᱠᱚ ᱞᱟᱹᱭᱟ ᱱᱚᱸᱜᱼᱚᱭ ᱫᱟᱸᱥᱟᱭ ᱥᱚᱢᱚᱭ ᱱᱩᱠᱩ ᱠᱩᱲᱤ ᱦᱚᱸ ᱯᱚᱱ ᱠᱚᱠᱚ ᱩᱰᱩᱝᱮᱫ ᱠᱚᱣᱟ ᱨᱟᱥᱛᱟ ᱨᱮ ᱜᱟᱹᱰᱤ ᱜᱷᱮᱨᱟᱣ ᱛᱷᱟᱹᱨᱤ ᱵᱟᱹᱴᱤ ᱟᱛᱮ᱾
ᱦᱩᱸ᱾
ᱱᱩᱠᱩ ᱠᱚᱜᱮ ᱛᱚ ᱥᱚᱢᱟᱡᱽ ᱥᱩᱥᱟᱹᱨᱤᱭᱟᱹ ᱢᱟ ᱢᱟᱲᱟᱝ
ᱩᱸ᱾ ᱩᱸ ᱛᱚ ᱥᱚᱦᱚᱨᱟᱭ ᱪᱮᱫ ᱦᱳᱭᱳᱜ ᱪᱮᱫᱠᱟ ᱦᱳᱭᱳᱜ ᱢᱟᱱᱮ ᱛᱚᱵᱮ ᱥᱚᱦᱚᱨᱟᱭ ᱫᱚ?
ᱦᱮᱸ ᱥᱚᱦᱨᱟᱭ ᱠᱚᱫᱚ ᱢᱟᱱᱟᱣ ᱜᱮᱭᱟ ᱟᱫᱚ ᱥᱮᱨᱚᱠᱚᱢ ᱫᱚ ᱵᱟᱠᱚ ᱢᱟᱱᱟᱣ ᱜᱮᱭᱟ ᱳᱭ ᱵᱚᱸᱜᱟ ᱵᱩᱨᱩᱭᱟᱠᱚ ᱥᱩᱫᱷᱩ ᱚᱱᱠᱟ ᱰᱟᱝᱨᱤ ᱠᱚᱦᱚᱸ ᱵᱟᱹᱪᱩ ᱠᱟᱜ ᱠᱚᱣᱟ, ᱠᱟᱨ
ᱦᱩᱸ᱾
ᱦᱩᱰᱤᱧ ᱧᱚᱜ ᱜᱮᱭᱟ ᱟᱛᱳ ᱠᱚ ᱚᱱᱟ ᱠᱷᱟᱹᱛᱤᱨ᱾ ᱛᱚ ᱚᱲᱟᱜ ᱠᱚᱨᱮ ᱵᱚᱸᱜᱟ ᱵᱩᱨᱩ ᱚᱱᱟ ᱠᱚᱫᱚ ᱠᱚᱨᱟᱣᱟ ᱛᱚᱵᱮ ᱚᱱᱟ ᱠᱷᱩᱱᱴᱟᱹᱣ ᱦᱩᱭᱩᱜ ᱜᱮᱫᱚ,